ᱦᱮᱳ, ᱦᱮᱞᱳ, ᱦᱮᱸ ᱜᱚᱝᱠᱮ ᱵᱤᱱ ᱟᱸᱡᱚᱢ ᱧᱟᱢ ᱮᱫᱟ?
ᱦᱮᱸ ᱟᱸᱡᱚᱢ ᱧᱟᱢ ᱫᱟᱞᱤᱧ ᱾
ᱡᱚᱦᱟᱨ ᱜᱮ ᱜᱚᱢᱠᱮ ᱾
ᱦᱮᱸ ᱜᱚᱢᱠᱮ ᱡᱚᱦᱟᱨ ᱜᱮ ᱛᱟᱦᱞᱮ ᱞᱟᱹᱭ ᱵᱮᱱ ᱟᱯᱮ ᱦᱩᱭᱩᱜ ᱠᱟᱱᱟ?
ᱦᱩᱸ ᱪᱮᱫ ᱠᱚᱵᱤᱱ ᱪᱤᱠᱟᱹᱭᱮᱫᱟ ᱜᱚᱝᱠᱮ?
ᱦᱮᱸ ᱪᱮᱫ ᱜᱮ ᱵᱟᱝ ᱟᱹᱞᱤᱧ ᱫᱚ ᱢᱮᱨᱚᱢ
ᱚ ᱟᱪᱪᱷᱟ ᱟᱫᱚ ᱜᱚᱝᱠᱮ ᱪᱮᱫ ᱞᱮᱠᱟ ᱢᱮᱱᱟᱜ ᱵᱟᱲᱟ ᱵᱤᱱᱟ? ᱞᱟᱹᱭ ᱫᱟᱹᱧ ᱪᱮᱫ ᱞᱮᱠᱟ ᱢᱮᱱᱟᱜ ᱵᱟᱲᱟ ᱵᱤᱱᱟ?
ᱟᱹᱞᱤᱧ ᱱᱟᱯᱟᱭ ᱜᱮ ᱢᱮᱱᱟᱜ ᱞᱤᱧᱟᱹ ᱾
ᱦᱩᱸ
ᱜᱚᱝᱠᱮ ᱟᱯᱮ ᱫᱚ ᱪᱮᱫ ᱞᱮᱠᱟᱱ ᱫᱤᱥᱚᱢ? ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱾ ᱢᱟᱱᱮ ᱱᱚᱝᱠᱟ ᱵᱤᱨᱤᱫ ᱫᱤᱥᱚᱢ ᱥᱮ ᱵᱩᱨᱩ ᱫᱤᱥᱚᱢ ᱥᱮ ᱵᱤᱞᱟᱹᱛ ᱫᱤᱥᱚᱢ
ᱚᱻ ᱟᱫᱚ ᱢᱮᱨᱚᱢ ᱠᱚᱵᱤᱱ ᱤᱫᱤᱭ ᱟᱠᱟᱫ ᱠᱚᱣᱟ ᱰᱟᱝᱨᱟ ᱠᱚᱵᱤᱱ ᱜᱩᱯᱤ ᱵᱟᱲᱟᱭᱮᱫ ᱠᱚᱣᱟ ᱥᱮ ᱪᱮᱫ ᱞᱮᱠᱟ?
ᱦᱩᱸ ᱰᱟᱝᱨᱟ ᱠᱚᱫᱚᱞᱮ ᱛᱚᱞ ᱠᱟᱠᱚ ᱠᱟᱱᱟ, ᱛᱚ ᱜᱩᱯᱤ ᱦᱩᱭᱩᱜ ᱛᱟᱦᱮᱱᱟ ᱾
ᱦᱩᱸ ᱟᱫᱚ ᱢᱮᱨᱚᱢ ᱫᱚ ᱛᱤᱱᱟᱹᱝ ᱜᱟᱱ ᱯᱮ ᱫᱚᱦᱚ ᱵᱟᱲᱟ ᱠᱟᱜ ᱠᱚᱣᱟ ᱛᱟᱦᱚᱞᱮ?
ᱚᱲᱟᱜ ᱦᱚᱲ ᱠᱚᱦᱚᱸ ᱵᱟᱠᱚ ᱛᱟᱦᱮᱸ ᱱᱟ ᱛᱚ ᱚᱲᱟᱜ ᱠᱚᱨᱮ ᱾
ᱦᱩᱸ ᱟᱫᱚ ᱟᱵᱤᱱ ᱛᱤᱱᱟᱹᱜ ᱜᱟᱱ ᱢᱮᱨᱚᱢ ᱵᱤᱱ ᱫᱚᱦᱚ ᱵᱟᱲᱟ ᱟᱠᱟᱫ ᱠᱚᱣᱟ?
ᱢᱮᱨᱚᱢ ᱱᱮᱜ-ᱮ ᱛᱚ ᱥᱩᱨᱩᱭᱟ ᱦᱩᱭᱩᱜ ᱠᱟᱱᱟ ᱢᱮᱨᱚᱢ ᱫᱚᱦᱚ᱾ ᱵᱟᱰᱟᱭ ᱜᱮᱭᱟᱢ ᱵᱮᱱ ᱱᱮᱠᱷᱮᱱᱟᱜ ᱡᱟᱦᱟᱸ ᱪᱟᱞᱩᱜ ᱯᱟᱲᱦᱟᱣ ᱠᱟᱛᱮᱫ ᱛᱚ ᱟᱨ ᱠᱷᱟᱱᱤ
ᱦᱮᱸ ᱦᱮᱸ ᱾ ᱟᱫᱚ ᱵᱤᱨ ᱫᱤᱥᱚᱢ ᱫᱚ ᱦᱟᱸᱜ ᱚᱱᱟ ᱢᱮᱨᱚᱢ ᱠᱚᱫᱚ ᱠᱷᱩᱵ
ᱠᱟᱢᱤ ᱫᱚ,
ᱦᱩᱸ᱾ ᱟᱫᱚᱞᱤᱧ ᱞᱟᱹᱭᱫᱟ ᱚᱱᱟ ᱵᱤᱨ ᱫᱤᱥᱚᱢ ᱢᱟᱦᱟᱸᱜ ᱩᱝᱠᱩ ᱢᱮᱨᱚᱢ ᱠᱚᱢᱟ ᱦᱟᱸᱜ ᱟᱹᱰᱤ ᱵᱷᱟᱹᱜᱤ ᱠᱚ ᱦᱟᱨᱟᱜᱼᱟ, ᱚᱱᱟ ᱡᱚᱢᱟᱜ ᱠᱚ ᱠᱷᱩᱵ ᱜᱮ ᱠᱚ ᱧᱟᱢ ᱦᱟᱸᱜ᱾
ᱟᱫᱚ ᱜᱚᱝᱠᱮ ᱟᱞᱮ ᱫᱚ ᱱᱤᱭᱟᱹ ᱜᱮ ᱢᱤᱫᱴᱟ. ᱝ ᱵᱚ ᱛᱚᱨ ᱛᱮᱦᱮᱸᱱ ᱛᱟᱞᱮ ᱛᱟᱦᱮᱸᱱᱟ ᱵᱤᱨ ᱨᱮᱫᱚ ᱟᱨᱠᱤ ᱮᱠᱟᱭ ᱮᱠᱟᱭ ᱤᱫᱤ ᱥᱮ ᱟᱨ ᱟᱛᱳ ᱦᱚᱲ ᱦᱚᱸ ᱵᱟᱠᱚ ᱤᱫᱤ ᱠᱚ ᱛᱟᱦᱮᱸᱱᱟ ᱪᱮᱫᱟᱜ ᱥᱮ ᱟᱰᱤ ᱫᱷᱟᱣ ᱜᱮ ᱛᱚᱭᱚ ᱨᱩᱺᱰᱟᱹ ᱴᱷᱮᱡ ᱠᱷᱚᱡ ᱠᱚ ᱟᱛᱤᱨ ᱪᱚᱣ ᱠᱟᱱᱟ ᱢᱮᱨᱚᱢ ᱠᱚ, ᱦᱟᱰᱜᱟᱨ ᱠᱚᱴᱷᱮᱱ ᱠᱷᱚᱱ᱾ ᱟᱫᱚ ᱚᱱᱟ ᱠᱷᱟᱛᱤᱨ ᱵᱤᱨ ᱛᱮᱫᱚ ᱵᱟᱞᱮ ᱤᱫᱤ ᱠᱚ ᱛᱟᱦᱮᱸᱱᱟ, ᱵᱤᱨ ᱛᱮᱫᱚ ᱥᱩᱫᱩ ᱰᱟᱝᱨᱟ ᱜᱮᱠᱚ ᱤᱫᱤ ᱛᱟᱦᱮᱸᱱ ᱰᱟᱝᱨᱤ ᱠᱟᱰᱟ ᱩᱝᱠᱩ ᱠᱚᱜᱮ ᱠᱚ ᱤᱫᱤ ᱠᱚ ᱛᱟᱦᱮᱸᱱᱟ ᱵᱤᱨ ᱛᱮᱫᱚ᱾
ᱦᱩᱸᱻ᱾
ᱟᱨ ᱩᱝᱠᱩ ᱡᱟᱦᱟᱸᱭ ᱢᱮᱨᱚᱢ ᱵᱷᱤᱰᱤ ᱩᱝᱠᱩ ᱠᱚᱫᱚ ᱵᱤᱨ ᱛᱮᱫᱚ ᱵᱟᱠᱚ ᱤᱫᱤ ᱠᱚ ᱛᱟᱦᱮᱸᱱᱟ᱾ ᱟᱸ ᱤᱫᱤ ᱠᱚ ᱛᱟᱦᱮᱸᱱ ᱠᱷᱟᱡ ᱨᱮᱦᱚᱸ ᱢᱟᱱᱮ ᱛᱮᱦᱤᱧ ᱠᱚ ᱤᱫᱤ ᱠᱚᱣᱟ ᱛᱮᱦᱤᱧ ᱢᱤᱫᱴᱟᱝ ᱥᱮ ᱵᱟᱨᱭᱟ ᱚᱝᱠᱟ ᱠᱚ, ᱯᱮᱨᱟᱭ ᱞᱮᱠᱟ ᱜᱮᱠᱚ ᱪᱟᱞᱟᱜ ᱛᱟᱦᱮᱸᱱᱟ ᱟᱫᱚ ᱮᱸᱰᱮ ᱠᱷᱟᱱ ᱵᱟᱠᱚ ᱤᱫᱤ ᱠᱚ ᱛᱟᱦᱮᱸᱱᱟ᱾ ᱢᱮᱨᱚᱢ ᱦᱟᱰᱜᱟ ᱮᱭᱟᱹ ᱦᱟᱰᱜᱟᱨ ᱴᱷᱮᱡ ᱠᱚ ᱪᱟᱞᱟᱜ ᱛᱟᱦᱮᱸᱱᱟ ᱵᱟᱝᱠᱷᱟᱡ ᱛᱚᱭᱚ ᱴᱷᱮᱡ,
ᱟᱫᱚ ᱠᱚ ᱮᱲᱮ ᱦᱚᱪᱚᱜ ᱛᱟᱦᱮᱸᱱ ᱩᱱᱠᱩ ᱴᱷᱮᱱ ᱵᱟ?
ᱦᱩᱸ᱾ ᱚᱠᱚᱭ ᱚᱠᱟ ᱴᱷᱮᱡ ᱮ ᱪᱟᱞᱟᱜᱼᱟ ᱟᱨ ᱟᱫ ᱦᱚᱸ ᱠᱚ ᱟᱫᱚᱜ ᱛᱟᱦᱮᱸᱱᱟ᱾ ᱚᱠᱚᱭ ᱛᱤ ᱨᱮ ᱟᱭᱩᱵ ᱵᱮᱨ ᱜᱷᱟᱹᱲᱤᱡ ᱫᱚ᱾
ᱦᱮᱸ ᱦᱮᱸ᱾
ᱟᱫᱚ ᱚᱱᱟ ᱠᱷᱟᱛᱤᱨ ᱜᱮ ᱢᱮᱨᱚᱜ, ᱢᱮᱨᱚᱢ ᱵᱷᱤᱰᱤ ᱠᱚᱫᱚ ᱵᱟᱠᱩ ᱤᱫᱤ ᱠᱚ ᱛᱟᱦᱮᱸᱱᱟ᱾ ᱩᱝᱠᱩ ᱞᱟᱴᱩ ᱞᱟᱴᱩ ᱡᱤᱭᱟᱹᱞᱤ ᱠᱚᱜᱮ ᱠᱚ ᱤᱫᱤ ᱠᱚᱣᱟ᱾ ᱟ ᱜᱚᱝᱠᱮ ᱟᱯᱮ ᱫᱚᱯᱮ ᱪᱟ ᱪᱟᱥ ᱵᱟᱲᱟ ᱦᱚᱭ ᱱᱟ ᱥᱮ ᱵᱟᱝ ᱛᱟᱦᱚᱞᱮ?
ᱟᱫᱚ ᱜᱚᱝᱠᱮ ᱟᱞᱮ ᱱᱚᱛᱮ ᱢᱟ ᱦᱚᱸᱜᱼᱚᱭ ᱫᱟᱜ ᱡᱟᱲᱤ ᱜᱮ ᱦᱟᱸᱜ ᱴᱷᱤᱠ ᱴᱷᱟᱜ ᱵᱟᱭ ᱫᱟᱜ ᱡᱟᱲᱤᱭᱮᱫᱟ ᱚᱱᱟ ᱛᱮᱜᱮ ᱦᱟᱸᱜ ᱪᱟᱥ ᱠᱚᱦᱚᱸ ᱠᱷᱩᱵ ᱞᱚᱜᱚᱱ ᱦᱚᱸ ᱵᱟᱞᱮ ᱮᱛᱚᱦᱚᱵ ᱟᱠᱟᱜ ᱟᱞᱮ, ᱵᱟᱹᱭ ᱵᱟᱹᱭ ᱛᱮ ᱪᱟᱥ ᱠᱟᱢᱤ ᱦᱟᱸᱜ ᱮᱛᱚᱦᱚᱵ ᱤᱫᱤᱜ ᱠᱟᱱᱟ ᱱᱚᱣᱟ ᱫᱟᱜ ᱡᱟᱲᱤ ᱞᱮᱠᱷᱟᱱ ᱜᱮ᱾
ᱟᱨ ᱛᱟᱦᱚᱞᱮ ᱛᱚᱞᱟ ᱠᱚᱫᱚ ᱞᱟᱴᱩᱭᱮᱱᱟ ᱥᱮ ᱵᱟᱝ? ᱡᱟᱦᱟᱸ ᱠᱚ ᱢᱮᱛᱟᱜ ᱠᱟᱱᱟ ᱟᱯᱷᱚᱨ?
ᱦᱮᱸ ᱜᱚᱝᱠᱮ ᱞᱟᱴᱷᱩ ᱡᱟᱣᱨᱟ ᱟᱠᱟᱱᱟ᱾
ᱩᱸᱻ᱾ ᱤᱝᱠᱟᱹ ᱟᱞᱮ ᱫᱚ ᱟᱞᱮ ᱥᱮᱫ ᱫᱚ ᱞᱟᱦᱟ ᱛᱮᱫᱚ ᱵᱟᱭ ᱫᱟᱜ ᱡᱟᱲᱤᱣ ᱠᱟᱜ ᱛᱟᱦᱮᱸᱱᱟ ᱛᱚ, ᱡᱚᱠᱷᱚᱱᱮ ᱫᱟᱜ ᱡᱟᱲᱤ ᱠᱮᱫᱟ, ᱛᱚᱠᱷᱚᱱ ᱟᱞᱮ ᱫᱚᱞᱮ ᱛᱚ ᱛᱚᱞᱟ ᱞᱮ ᱮᱨ ᱠᱮᱫᱟ ᱛᱚ ᱱᱤᱛᱚᱜ ᱫᱟᱜ ᱡᱟᱹᱲᱤ ᱣᱟᱠᱟᱠ ᱞᱮᱭᱟᱭ ᱱᱤᱛᱚᱜ ᱪᱮᱫ ᱞᱟᱹᱭᱟ᱾ ᱛᱚᱞᱟ ᱠᱚᱫᱚ ᱠᱟᱹᱴᱤᱡ ᱜᱮᱛ ᱤᱭᱟᱹ ᱫᱮᱲᱥ ᱛᱚ ᱦᱟᱸᱜ ᱟᱹᱣᱨᱤ ᱥᱚᱠᱛᱚ ᱟᱥᱮ ᱟᱨ ᱪᱮᱠᱟ ᱨᱮᱢ ᱨᱚᱦᱚᱭᱟ ᱠᱷᱮ ᱨᱮᱦᱚᱸ ᱵᱟᱝ ᱥᱚᱠᱛᱚ ᱞᱮᱱᱠᱷᱟᱡ
ᱩᱸ ᱚᱱᱟ ᱦᱚᱸ ᱨᱚᱦᱚᱭ ᱤᱭᱟᱹ ᱵᱟᱝ ᱜᱟᱱ ᱥᱟᱹᱵᱤᱛ ᱞᱮᱱᱠᱷᱟᱱ ᱨᱚᱦᱚᱭ ᱵᱟᱝ ᱜᱟᱱᱚᱜ-ᱟ᱾
ᱦᱩᱸ ᱚᱱᱟ ᱠᱷᱟᱹᱛᱤᱨ ᱜᱮ ᱟᱣᱟ ᱴᱷᱟᱯᱟᱣ ᱠᱟᱱᱟ ᱞᱮ ᱱᱤᱰᱟ. ᱠᱷᱮᱛ ᱨᱮᱢᱟ ᱫᱟᱜ ᱢᱟ ᱫᱚᱢᱮ ᱢᱮᱱᱟᱜ ᱟᱠᱟᱫ ᱟᱫᱚ ᱱᱤᱛᱚᱜ ᱛᱚᱞᱟ ᱜᱮ ᱵᱟᱝ ᱞᱟᱹᱴᱩᱣ ᱠᱟᱱᱟ᱾ ᱵᱟᱝ ᱥᱚᱠᱛᱚ ᱞᱮᱱ ᱠᱷᱟᱡ ᱟᱨ ᱦᱚᱸ ᱪᱮᱠᱟ ᱛᱮᱢ ᱨᱚᱦᱚᱭᱟ᱾
ᱛᱟᱦᱚᱞᱮ ᱜᱚᱝᱠᱮ ᱟᱯᱮ ᱫᱚ ᱵᱤᱨᱤ ᱧᱚᱜ ᱠᱟᱛᱮᱫ ᱛᱚᱭ ᱜᱮ ᱚᱱᱟ ᱛᱚᱞᱟ ᱠᱚᱫᱚ ᱯᱮ ᱜᱤᱰᱤ ᱧᱚᱜ ᱠᱟᱜ-ᱟ ᱦᱳᱭ ᱛᱚ
ᱦᱩᱸ ᱚᱝᱠᱟ. ᱩᱱ ᱥᱩᱢᱚ. ᱭ ᱫᱚ ᱫᱟᱜ ᱜᱮ ᱟᱞᱮ ᱥᱮᱫ ᱫᱚ ᱵᱟᱭ ᱫᱟᱜ ᱟᱠᱟᱫᱟ᱾ ᱡᱚᱠᱷᱚᱱ
ᱦᱮᱸ ᱦᱮᱸ
ᱟᱫᱚ ᱩᱱ ᱥᱚᱢᱚᱭ ᱮᱫᱟ ᱱᱚ ᱟᱫᱚ ᱟᱞᱮ ᱥᱮᱜ ᱫᱚ ᱫᱚᱢᱮ ᱥᱮᱛᱳᱝ ᱮᱱᱟ, ᱪᱮᱠᱟᱛᱮ ᱵᱟᱝ ᱦᱩᱭ ᱠᱟᱱᱟ ᱫᱤᱭᱮᱯᱚᱨ ᱱᱤᱛᱚᱜ ᱮ ᱫᱟᱜ ᱟᱠᱟᱫᱟ᱾ ᱵᱟᱨ ᱯᱮ ᱫᱤᱱ ᱫᱷᱚᱨᱮ ᱮ ᱫᱟᱜ ᱮᱫᱟ᱾ ᱟᱨ ᱫᱤᱭᱮ ᱯᱚᱨ ᱱᱤᱛ ᱫᱚ ᱠᱷᱮᱛ ᱠᱚᱫᱚ ᱯᱮᱨᱮᱡ ᱠᱟᱱᱟ ᱟᱨ ᱮᱸᱰᱮᱠᱷᱟᱱ ᱛᱚᱞᱟ ᱫᱚ ᱠᱟᱹᱴᱤᱡ ᱜᱮᱭᱟ, ᱟᱫᱚ ᱪᱮᱠᱟᱛᱮᱢ ᱨᱚᱦᱚᱭᱟ ᱨᱚᱦᱚᱭ ᱛᱮᱱᱟᱜ ᱦᱚᱸ ᱡᱤᱱᱤᱥ ᱠᱚ ᱵᱟᱹᱱᱩᱜᱼᱟ᱾
ᱦᱳᱭ ᱦᱳᱭ
ᱦᱚᱭ ᱦᱚᱸ ᱵᱟᱝ ᱦᱳᱭᱳᱜ ᱠᱟᱱᱟ ᱚᱴᱟᱭ ᱮᱨ ᱦᱩᱭ ᱠᱟᱱᱟ᱾ ᱥᱤᱛᱮᱜ ᱥᱤ ᱦᱩᱭᱩᱜ
ᱟᱫᱚ ᱜᱚᱝᱠᱮ ᱚᱝᱠ ᱦᱮᱸ ᱦᱮᱸ ᱚᱱᱟ ᱵᱷᱤᱛᱟᱹ ᱠᱚᱯᱮ ᱢᱟᱜ ᱠᱟᱜᱼᱟ ᱛᱷᱟᱞᱮ ᱠᱷᱟᱱ᱾
ᱮᱸ
ᱞᱟᱹᱭᱫᱟᱹᱧ ᱱᱟ ᱦᱟᱸᱜ ᱟᱲᱮ ᱠᱚ ᱵᱤᱛᱟᱹ ᱠᱚ ᱡᱟᱦᱟᱸ ᱠᱚ ᱞᱟᱹᱭᱟᱜ ᱫᱚ᱾
ᱦᱩᱸ ᱦᱩᱸ
ᱚᱱᱟ ᱠᱚᱯᱮ ᱢᱟᱜ ᱨᱮᱰᱤᱭ ᱠᱟᱜ- ᱟ ᱦᱚᱭ ᱛᱚ
ᱦᱮᱸ ᱮᱸ ᱚᱱᱟ ᱟᱹᱣᱨᱤ ᱢᱟᱱᱮ ᱱᱮ ᱪᱟᱹᱞᱩᱜ ᱠᱟᱱᱟ᱾ ᱦᱚᱞᱟ ᱠᱷᱚᱡ ᱤᱥᱴᱟᱴ ᱦᱩᱭ ᱠᱟᱱᱟ᱾ ᱛᱚᱞᱮ ᱥᱤᱵ ᱠᱚ ᱟᱞᱮ ᱦᱚᱸᱞᱮ ᱥᱤᱣ ᱠᱟᱫᱟ ᱦᱚᱲ ᱠᱚᱦᱚᱸ ᱠᱚ ᱥᱤᱣ ᱠᱟᱫᱟ ᱛᱚᱞᱟ
ᱮᱸ
ᱟᱹᱣᱨᱤ ᱞᱟᱹᱴᱩᱜ-ᱟ ᱟᱯᱟᱛᱩ ᱥᱩᱨ ᱨᱮᱱᱟᱜ ᱡᱚ ᱛᱚ ᱦᱚᱲ ᱜᱮ ᱚᱝᱠᱟᱜᱮ ᱚᱵᱚᱥᱛᱟ ᱛᱮ ᱵᱚᱞᱮ ᱮᱨ ᱫᱟᱲᱮᱭᱟᱫᱟ᱾
ᱩᱱᱠᱩ ᱟᱫᱚ ᱜᱚᱝᱠᱮᱧ ᱞᱟᱹᱭᱮᱫ ᱫᱟ ᱟᱹᱵᱤᱱ ᱫᱚ ᱵᱤᱱ ᱫᱩᱲᱩᱵ ᱟᱠᱟᱱᱟ ᱥᱮ ᱵᱤᱱ ᱞᱟᱲᱟᱣ ᱵᱟᱲᱟᱜ ᱠᱟᱱᱟ ᱠᱞᱤᱭᱟᱨ ᱵᱟᱝ ᱟᱸᱡᱚᱢᱚᱜ ᱠᱟᱱ ᱛᱟᱹᱵᱤᱱᱟ ᱨᱚᱲ᱾
ᱚ ᱨᱚᱲ ᱠᱤᱞᱭᱟᱹᱨ ᱵᱟᱝ ᱟᱸᱡᱚᱢᱚᱜ ᱠᱟᱱ ᱛᱟᱹᱞᱤᱧᱟ᱾
ᱱᱤᱛᱚᱜ ᱫᱚ ᱟᱸᱡᱚᱢᱚᱜ ᱠᱟᱱᱟ ᱮᱱᱟᱝ ᱴᱷᱤᱠ ᱵᱟᱝ ᱟᱸᱡᱚᱢᱚᱜ ᱠᱟᱱ ᱛᱟᱦᱮᱸᱡᱼᱟ ᱢᱟᱱᱮ᱾
ᱟᱫᱚ ᱜᱚᱝᱠᱮ ᱢᱮᱨᱚᱢ ᱠᱚᱫᱚ ᱛᱤᱱᱟᱹᱝ ᱜᱟᱱ ᱵᱤᱱ ᱫᱚᱦᱚ ᱠᱟᱜ ᱠᱚᱣᱟ?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
ᱞᱟᱹᱭᱫᱟᱹᱧ ᱢᱤᱜᱴᱷᱮᱱ ᱛᱤᱜᱩᱱ ᱵᱤᱱ ᱵᱟᱝᱠᱷᱟᱱ ᱫᱩᱲᱩᱵ ᱦᱳᱭ ᱢᱤᱜᱴᱷᱮᱱ ᱛᱤᱜᱩᱱ ᱵᱤᱱ ᱵᱟᱝᱠᱷᱟᱱ ᱫᱩᱲᱩᱵ ᱠᱚᱜ ᱵᱤᱱ᱾
ᱦᱳᱭ ᱚᱱᱟ ᱠᱚ ᱞᱮ ᱱᱮᱛᱟᱨ ᱩᱱᱠᱩ, ᱪᱮᱬᱮ ᱪᱩᱯᱲᱤᱨ ᱠᱩᱠᱩ ᱠᱤᱪᱷᱩ ᱠᱤᱪᱷᱩ ᱠᱚ ᱟᱫᱚᱜᱼᱟ, ᱮᱸᱰᱮᱠᱷᱟᱱ ᱚᱱᱟ ᱠᱷᱟᱹᱛᱤᱨ ᱛᱮᱜᱮ ᱟᱞᱮ ᱫᱚ ᱵᱟᱠᱚ ᱵᱟᱹᱭᱥᱟᱹᱣ ᱠᱟᱜ ᱞᱮᱭᱟ᱾
ᱦᱮᱸ ᱦᱮᱸ,
ᱚᱱᱟ ᱦᱚᱛᱮᱜ ᱛᱮ ᱟᱞᱮᱥᱮᱫ ᱫᱚ ᱯᱷᱳᱨᱡᱤ ᱜᱮ, ᱢᱟᱱᱮ ᱯᱷᱳᱱ ᱠᱚᱫᱚ ᱯᱷᱟᱭᱤᱵ ᱡᱤ ᱞᱮ ᱠᱤᱨᱤᱧ ᱠᱟᱜ ᱨᱮᱦᱚᱸ, ᱮᱸᱰᱮᱠᱷᱟᱱ ᱟᱫᱚ ᱴᱟᱣᱟᱨ ᱫᱚ ᱯᱷᱳᱨᱡᱤ ᱜᱮ ᱱᱚᱛᱮ ᱫᱚᱭ ᱧᱟᱢᱟ᱾
ᱦᱩᱸ,
ᱵᱤᱨ ᱫᱤᱥᱚᱢ ᱛᱚ ᱵᱟᱝ ᱟᱨ ᱵᱟᱝᱠᱷᱟᱡ ᱠᱚ ᱢᱮᱛᱟᱞᱮ ᱠᱟᱱ ᱛᱟᱦᱮᱸᱱᱟ, ᱢᱤᱜ ᱫᱷᱟᱣ ᱠᱚ ᱢᱮᱛᱟᱞᱮ ᱠᱟᱱ ᱛᱟᱦᱮᱸᱱᱟ᱾ ᱛᱟᱦᱚᱸᱞᱮ ᱵᱟᱹᱭ ᱥᱟᱹᱣ ᱠᱷᱟᱡ ᱯᱮ,
ᱦᱩᱸ,
ᱢᱮᱱᱟᱜ ᱠᱚᱣᱟ ᱩᱱᱠᱩ ᱠᱚᱦᱚᱸ ᱠᱚ ᱞᱟᱹᱭ ᱫᱟ ᱠᱚ ᱜᱩᱡᱩᱜ ᱟᱠᱚ᱾ ᱛᱟᱦᱮᱡ ᱛᱮᱜᱮ ᱱᱮᱛᱟᱨ ᱟᱞᱮ ᱥᱮᱫ ᱫᱚ ᱵᱟᱠᱚ ᱟᱹᱡᱤᱵᱷᱟᱨ ᱫᱟ᱾
ᱦᱩᱸ,
ᱚᱱᱟ ᱦᱚᱛᱮᱫ ᱛᱮ ᱟᱨ ᱦᱚᱭ, ᱟᱫᱚ ᱛᱟᱦᱞᱮ ᱟᱵᱚ ᱟᱵᱚᱦᱟᱣᱟ ᱫᱚ ᱪᱤᱫ ᱞᱮᱠᱟ ᱢᱮᱱᱟᱜ ᱛᱮ ᱛᱟᱦᱞᱮ?
ᱜᱚᱝᱠᱮ ᱟᱞᱮ ᱱᱚᱛᱮ ᱫᱚ ᱦᱟᱸᱜ ᱩᱸ ᱫᱟᱜ ᱠᱚᱫᱚ ᱫᱟᱜ ᱵᱟᱲᱟ ᱟᱠᱟᱫ ᱜᱮᱭᱟᱭ᱾ ᱦᱚᱜᱼᱚᱭ ᱛᱮᱦᱮᱧ ᱛᱮᱦᱮᱧᱼᱮ ᱫᱟᱜ ᱵᱟᱲᱟᱭᱮᱫ ᱛᱟᱦᱮᱸᱫᱼ ᱟᱭ ᱦᱚᱜᱼᱚᱭ ᱱᱤᱛᱚᱜ ᱱᱤᱛᱚᱜ ᱜᱮ ᱵᱚᱱᱫᱚ ᱟᱠᱟᱫᱼᱮ᱾
ᱚ,
ᱟᱫᱚ, ᱪᱟᱥ ᱠᱟᱹᱢᱤ ᱫᱚ ᱦᱟᱸᱜ ᱱᱚᱜᱼᱚᱭ, ᱠᱟᱹᱡ ᱠᱟᱹᱡ ᱛᱮᱠᱚ ᱞᱟᱦᱟ ᱡᱟᱣᱨᱟ ᱠᱟᱱᱟ ᱢᱟᱱᱮ ᱡᱟᱦᱟᱸ ᱡᱟᱦᱟᱸ ᱩᱱᱠᱩ, ᱦᱩᱸ ᱜᱟᱹᱦᱤᱨ ᱠᱚᱨᱮ ᱵᱟᱹᱫ ᱠᱚ ᱢᱮᱱᱟᱜ ᱛᱟᱠᱚᱣᱟ ᱚᱠᱟ ᱠᱚᱨᱮ ᱫᱟᱜ ᱠᱚ ᱛᱚᱸᱵᱟᱜ ᱠᱟᱱᱟ᱾ ᱩᱱᱠᱩ ᱠᱚᱫᱚ, ᱢᱟᱱᱮ ᱚᱱᱟ ᱛᱚᱞᱟ ᱠᱚ ᱦᱟᱸᱜ ᱡᱟᱦᱟᱸ ᱪᱟᱨᱟ ᱠᱚ ᱟᱭᱢᱟ ᱞᱟᱹᱴᱩ ᱠᱟᱱᱟ ᱛᱟᱠᱚ ᱛᱮ ᱟᱫᱚ ᱠᱚ ᱨᱚᱦᱚᱭ ᱵᱟᱲᱟᱭᱮᱫᱟ᱾
ᱟᱨ ᱡᱟᱦᱟᱸᱭᱟᱜ ᱜᱷᱩᱴᱩ ᱠᱚᱨᱮ ᱢᱮᱱᱟᱜ ᱛᱟᱠᱚᱣᱟ ᱩᱱᱠᱩ ᱫᱚ ᱟᱹᱣᱨᱤᱭᱟᱠᱚᱣᱟ ᱦᱟᱸᱜ ᱱᱚᱣᱟ ᱥᱮᱨᱢᱟ ᱫᱟᱜ ᱡᱟᱹᱲᱤ ᱜᱮ ᱦᱟᱸᱜ ᱛᱤᱥ? ᱱᱤᱛᱚᱜ ᱮ ᱡᱟᱹᱲᱤ ᱞᱮᱠᱷᱟᱱ ᱜᱮ ᱦᱟᱸᱜ ᱟᱫᱚ ᱦᱟᱸᱜ ᱪᱷᱩᱴᱟᱹᱣ ᱡᱟᱣᱨᱟ ᱦᱩᱭᱩᱜᱼᱟ᱾
ᱟᱫᱚ ᱜᱚᱝᱠᱮ ᱢᱮᱨᱚᱢ ᱠᱚᱢᱟ ᱵᱤᱱ ᱫᱚᱦᱚ ᱠᱟᱫ ᱠᱚᱣᱟ ᱛᱤᱱᱟᱹᱜ ᱜᱟᱱ ᱵᱤᱱ ᱫᱚᱦᱚ ᱠᱟᱫ ᱠᱚᱣᱟ? ᱞᱟᱹᱭ ᱫᱟᱞᱤᱧ ᱢᱮᱨᱚᱢ ᱠᱚᱢᱟ ᱵᱤᱱ ᱫᱚᱦᱚ ᱠᱟᱫ ᱠᱚᱣᱟ ᱛᱤᱱᱟᱹᱜ ᱜᱟᱱ ᱵᱤᱱ ᱫᱚᱦᱚ ᱠᱟᱫ ᱠᱚᱣᱟ ᱟᱨ ᱪᱮᱫᱞᱮᱠᱟ?
ᱦᱚᱸᱞᱮ ᱠᱚᱢ ᱜᱮᱭᱟ ᱮᱸᱰᱮ ᱠᱷᱟᱱ ᱫᱟᱜ ᱰᱟᱸᱝᱨᱟ ᱠᱚᱦᱚᱸ ᱡᱟᱹᱥᱛᱤ ᱵᱟᱞᱮ ᱫᱚᱦᱚᱭᱮᱫ ᱠᱚᱣᱟ᱾ ᱛᱮᱜᱮ ᱫᱚᱦᱚ ᱠᱚᱫᱚ ᱵᱟᱝ ᱦᱩᱭᱩᱜ ᱠᱟᱱᱟ᱾
ᱟᱫᱚ ᱟᱠᱷᱨᱤᱧᱮᱫ ᱠᱚᱣᱟ ᱟᱯᱮ ᱡᱚᱫᱤ ᱠᱟᱹᱣᱰᱤ ᱫᱚ ᱪᱮᱫ ᱞᱮᱠᱟ ᱯᱮ? ᱪᱮᱫ ᱞᱮᱠᱟ ᱯᱮ ᱧᱟᱢ ᱮᱫᱟ ᱠᱟᱹᱣᱰᱤ ᱠᱚᱫᱚ ᱟᱹᱠᱷᱨᱤᱧ ᱠᱟᱛᱮᱫ?
ᱵᱟᱝ ᱛᱟᱦᱞᱮ ᱚᱸᱰᱮ ᱟᱯᱮ ᱥᱮᱫ ᱫᱚ ᱰᱟᱸᱝᱨᱟ ᱢᱮᱨᱚᱢ ᱠᱚ?
ᱦᱮᱸ ᱰᱟᱸᱝᱨᱟ ᱢᱮᱨᱚᱢ ᱠᱚᱦᱚᱸ ᱢᱮᱱᱟᱜ ᱠᱚᱣᱟ ᱟᱞᱮ ᱱᱚᱛᱮ ᱦᱚᱸ᱾ ᱦᱮᱸ ᱞᱟᱹᱭ ᱫᱟᱹᱧ ᱰᱟᱝᱨᱟ ᱢᱮᱨᱚᱢ ᱠᱚᱦᱚᱸ ᱢᱮᱱᱟᱜ ᱠᱚᱣᱟ ᱟᱞᱮ ᱱᱚᱛᱮ ᱫᱚ᱾
ᱦᱮᱞᱳ᱾
ᱦᱮᱞᱳ ᱟᱸᱡᱚᱢ ᱧᱟᱢᱮᱫ ᱜᱮᱭᱟᱞᱤᱧ᱾
ᱦᱮᱞᱳ᱾
ᱟᱸᱡᱚᱢ ᱧᱟᱢ ᱫᱟᱵᱤᱱ ᱟᱹᱵᱤᱱ?
ᱦᱮᱞᱳ᱾
ᱦᱮᱞᱳ᱾
ᱦᱮᱞᱳ᱾
ᱦᱮᱞᱳ ᱦᱮᱞᱳ᱾
ᱦᱮᱞᱳ᱾ ᱦᱮᱞᱳ᱾ ᱦᱤᱧ ᱟᱸᱡᱚᱢ ᱧᱟᱢᱮᱫᱟᱵᱤᱱ? ᱞᱟᱹᱭ ᱫᱟᱞᱤᱧ ᱟᱸᱡᱚᱢ ᱧᱟᱢ ᱫᱟᱵᱤᱱ ᱥᱮ ᱵᱟᱵᱤᱱ ᱟᱸᱡᱚᱢ ᱧᱟᱢ ᱮᱫᱟᱵᱤᱱ? ᱦᱮᱞᱳ, ᱞᱟᱹᱭ ᱫᱤᱧ ᱟᱸᱡᱚᱢ ᱧᱟᱢ ᱮᱫᱟᱵᱤᱱ?
ᱟᱸᱡᱟᱢᱚᱜ ᱠᱟᱱ ᱪᱮᱫᱟᱜ?
ᱞᱟᱹᱭ ᱫᱤᱧ ᱨᱚᱲ ᱵᱤᱱ ᱟᱸᱡᱚᱢ ᱧᱟᱢᱮᱫᱟ ᱥᱮ ᱵᱟᱝᱼᱟ?
ᱦᱮᱞᱳ᱾
ᱦᱮᱞᱳ ᱦᱮᱞᱳ ᱦᱮᱞᱳ ᱦᱮᱞᱳ᱾